ᱦᱮᱜ ᱦᱮᱞᱳ
ᱦᱳᱭ ᱟᱸᱡᱚᱢᱚᱜ ᱠᱟᱱᱟ ᱟᱹᱤᱧᱟᱜ ᱨᱚᱲ
ᱦᱮᱸ ᱟᱸᱡᱚᱢᱚᱜ ᱠᱟᱱ ᱜᱮᱭᱟ ᱟᱨ ᱱᱚᱛᱮ ᱟᱹᱞᱤᱧᱟᱜ ᱨᱚᱲ ᱵᱮᱱ ᱟᱸᱡᱚᱢᱮᱫ ᱠᱟᱱ ᱜᱮᱭᱟ
ᱟᱸ ᱦᱳᱭ ᱟᱸᱡᱚᱢ ᱢᱮᱜ ᱟᱸᱡᱚᱢᱮᱫᱟᱞᱤᱧ
ᱦᱳᱭ ᱛᱟᱦᱚᱞᱮ ᱪᱮᱫ ᱞᱮᱠᱟ ᱢᱮᱱᱟᱜ ᱯᱮᱭᱟ? ᱱᱟᱯᱟᱭ ᱜᱮ
ᱱᱤᱭᱟᱹ ᱜᱷᱟᱹᱲᱤᱡ ᱫᱚ ᱱᱟᱯᱟᱭ ᱜᱮ ᱦᱳᱭ
ᱟᱵᱮᱱ ᱜᱮ ᱚᱱᱛᱮ ᱪᱮᱫ ᱞᱮᱠᱟ ᱢᱮᱱᱟᱜ ᱠᱟᱜ ᱵᱤᱱᱟ ᱟᱨ ᱚᱲᱟᱜ ᱦᱚᱲ ᱠᱚ ᱪᱮᱫ ᱞᱮᱠᱟ ᱢᱮᱱᱟᱜ ᱠᱟᱜ ᱠᱚᱣᱟ?
ᱦᱳᱭ ᱟᱹᱞᱤᱧ ᱦᱚᱸ ᱱᱟᱯᱟᱭ ᱜᱮ ᱢᱤᱱᱟᱜ ᱞᱤᱧᱟ ᱟᱨ ᱡᱚᱛᱚ ᱠᱚᱜᱤ ᱥᱚᱵ ᱠᱩᱜᱤ ᱟᱨ ᱢᱟ ᱱᱟᱯᱟᱭ ᱜᱤ ᱢᱮᱱᱟᱜ ᱞᱮᱭᱟ ᱱᱤᱛ ᱵᱮᱲᱟ ᱫᱚ ᱱᱦᱟᱸᱜ ᱪᱟᱸᱫᱩ ᱟᱥᱤᱨᱵᱟᱫᱽ ᱛᱮ ᱱᱦᱟᱸᱜ᱾ ᱛᱟᱞᱦᱮ ᱫᱟᱜ ᱡᱟᱹᱯᱩᱜ ᱠᱩ ᱪᱤᱜᱞᱠᱟ ᱟᱯᱮ ᱥᱮᱜ ᱦᱳᱭ ᱫᱟᱜ ᱡᱟᱹᱯᱩᱜ ᱠᱩ ᱪᱮᱜᱞᱤᱠᱟ?
ᱢᱟᱲᱟᱝ ᱠᱷᱚᱱᱟᱜ ᱢᱟ ᱵᱟᱭ ᱫᱟᱜ ᱟᱠᱟᱜ ᱟᱨ ᱦᱮᱸ ᱦᱮᱛᱟᱨ ᱫᱟᱜᱮ ᱨᱮᱦᱚᱸ ᱩᱱᱟᱹᱜ ᱴᱟ ᱫᱚ ᱵᱟᱭ ᱫᱟᱜ ᱫᱟᱭ ᱛᱮ ᱜᱤ ᱪᱟᱥᱵᱟᱥ ᱜᱮ ᱚᱱᱮ ᱦᱩᱲᱩ ᱠᱚ ᱨᱚᱦᱚᱭ ᱜᱟᱱᱚᱜ ᱞᱮᱠᱟ ᱚᱱᱮ ᱚᱱᱠᱟ ᱫᱚ ᱵᱟᱭ ᱪᱟᱥᱮᱜ ᱟᱭ ᱛᱚ, ᱟᱸ ᱱᱮ ᱠᱚᱢ ᱠᱚᱢ ᱫᱟᱜᱮ ᱟᱭ᱾ ᱛᱮᱦᱮᱧ ᱦᱚᱸ ᱫᱟᱜ ᱠᱮᱫᱟᱭ ᱥᱮᱛᱟᱜ ᱵᱮᱨ ᱫᱚ ᱠᱟᱹᱴᱤᱜ ᱟᱨ ᱢᱟᱱᱮ ᱡᱮᱢᱚᱱ ᱛᱳᱜ ᱫᱚ ᱯᱷᱟᱠᱟᱣ ᱠᱟᱜ ᱟᱭ ᱦᱳᱭ᱾
ᱦᱳᱭ ᱚᱝᱠᱟ ᱜᱮ ᱱᱚᱛᱮ ᱦᱚᱸ ᱟᱞᱮ ᱥᱮᱜ ᱦᱚᱸ ᱱᱟᱦᱟᱜ ᱚᱝᱠᱟᱜ ᱜᱤ ᱫᱟᱜ ᱫᱚ ᱱᱟᱦᱟᱜ ᱚᱱᱠᱟ ᱵᱟᱭ ᱫᱟᱜ ᱮᱜ ᱠᱟᱱᱟ ᱚᱱᱠᱟ ᱠᱮᱴᱮᱡ ᱫᱚ ᱱᱦᱟᱜ ᱠᱷᱟᱹᱞᱤ ᱥᱤᱛᱟᱜ ᱵᱮᱞᱟ ᱥᱚᱢᱚᱭ ᱚᱱᱮ ᱥᱤᱥᱤᱨ ᱡᱟᱹᱲᱤ ᱞᱮ ᱦᱮᱸ ᱡᱟᱦᱟᱸᱢ ᱢᱮᱱ ᱫᱟᱲᱮᱭᱟᱜ ᱟᱢ ᱥᱤᱥᱤᱨ ᱡᱟᱹᱲᱤ ᱞᱤᱠᱟ ᱢᱤᱫ ᱜᱷᱟᱹᱲᱤᱭ ᱡᱟᱹᱲᱤ ᱠᱮᱜ-ᱟ ᱟᱨ ᱱᱟᱦ
ᱦᱳᱭ
ᱨᱮ ᱵᱚᱱᱫᱚ ᱠᱮᱜ-ᱟ ᱟᱫᱚ ᱪᱟᱥ ᱠᱟᱹᱢᱤ ᱫᱤᱱ ᱠᱟᱱᱟ ᱱᱮᱛᱟᱨ ᱫᱚ ᱟᱨ ᱫᱟᱜ ᱫᱚ ᱟᱹᱰᱤ ᱞᱟᱹᱠᱛᱤ ᱠᱟᱱᱟ ᱟᱭᱢᱟ ᱛᱤᱥ ᱠᱷᱚᱱ ᱱᱟᱦᱟᱜ ᱞᱮ ᱛᱟᱺᱜᱤᱭ ᱠᱟᱜ ᱛᱟᱦᱮᱱᱟ ᱱᱚᱣᱟ ᱪᱟᱥ ᱠᱟᱹᱢᱤ ᱞᱟᱹᱜᱤᱫ ᱛᱮ ᱟᱨ ᱱᱤᱛᱳᱜ ᱫᱚ ᱱᱚᱜ-ᱚᱭ ᱫᱟᱜ ᱦᱚᱸ ᱵᱟᱭ ᱫᱟᱜ ᱮᱜ ᱠᱟᱱᱟ ᱟᱫᱚ ᱢᱤᱫᱴᱮᱱ ᱱᱚᱣᱟ ᱦᱩᱫᱤᱥ ᱨᱮ ᱧᱟᱢᱚᱜ ᱠᱟᱱᱟ ᱡᱮ ᱫᱟᱜ ᱫᱤᱱ ᱠᱟᱛᱮᱜ ᱡᱩᱫᱤ ᱵᱟᱭ ᱫᱟᱜ ᱟᱵᱚᱱ ᱠᱟᱱᱟ ᱛᱟᱦᱞᱮ ᱢᱮᱱᱛᱮᱱ ᱪᱚᱴᱪᱟᱸᱫᱳ ᱜᱮᱢ ᱢᱮᱱᱛᱮᱜ-ᱟ ᱚᱱᱟ ᱫᱚᱭ ᱵᱚᱱ ᱢᱮᱱ ᱫᱟᱲᱮᱭᱟᱜ-ᱟ ᱟᱵᱩ ᱫᱚ ᱦᱳᱭ ᱥᱮ,
ᱦᱳᱭ ᱟᱫᱚ ᱟᱵᱚ ᱫᱚ ᱫᱟᱜ ᱡᱟᱹᱲᱤ ᱵᱷᱚᱨᱥᱟ ᱜᱮᱛᱚ ᱪᱟᱥᱵᱟᱥ ᱠᱚ ᱫᱚ ᱫᱟ ᱟᱨ ᱫᱟᱜ ᱡᱟᱹ ᱵᱟᱭ ᱡᱟᱹᱲᱤ ᱞᱮᱠᱷᱟᱱ ᱫᱚ ᱪᱤᱠᱟᱹᱛᱮᱵᱚᱱ ᱠᱟᱹᱢᱤ ᱵᱚᱱ ᱞᱟᱦᱟᱭᱟ ᱵᱟᱝ ᱥᱮ᱾
ᱦᱳᱭ ᱚᱱᱟ ᱢᱟ ᱟᱹᱰᱤ ᱥᱟᱹᱨᱤ ᱠᱟᱛᱷᱟ ᱵᱮᱱ ᱞᱟᱹᱭ ᱠᱮᱜ ᱵᱚᱞᱮ ᱫᱟᱜ ᱡᱟᱹᱲᱤ ᱵᱟᱠᱷᱟᱱ ᱫᱚ ᱱᱦᱟᱜ ᱵᱟᱝ ᱟᱵᱩ ᱦᱚᱲ ᱦᱚᱯᱚᱱ ᱫᱚ ᱱᱦᱟᱜ ᱪᱟᱥ ᱠᱟᱹᱢᱤ ᱫᱚ ᱥᱟᱱᱟᱢ ᱠᱷᱚᱱ ᱞᱟᱹᱴᱩ ᱠᱟᱹᱢᱤ ᱠᱟᱱ ᱛᱟᱹᱵᱩᱱᱟ ᱱᱟᱦᱟᱜ᱾ ᱦᱳᱭᱥᱮ ᱪᱮᱫᱟᱜ ᱡᱮ ᱟᱵᱚ ᱫᱚ ᱟᱹᱛᱩ ᱨᱮᱵᱩᱱ ᱛᱟᱦᱮᱱᱚᱜ ᱠᱟᱱᱟ ᱟᱨ ᱛᱩ ᱨᱮᱫᱚ ᱮᱱᱛᱮᱱ ᱚᱱᱠᱟ ᱢᱟᱱᱮ ᱵᱟᱵᱩᱱ ᱦᱩᱸ ᱵᱟᱵᱩᱱ ᱪᱟᱥ ᱞᱮᱠᱷᱟᱡ ᱪᱮᱜ ᱵᱚᱱ ᱡᱚᱢᱟ ᱟᱨ ᱡᱩᱫᱤ ᱵᱩᱱ ᱪᱟᱥ ᱞᱮᱠᱟᱡ ᱱᱟᱦᱟᱜ ᱚᱱᱮ ᱵᱚᱪᱷᱚᱨ ᱫᱤᱱ ᱱᱟᱦᱟᱜ ᱪᱟᱣᱞᱮ ᱠᱚᱫᱚ ᱠᱤᱨᱤᱝ ᱠᱚᱛᱚ ᱵᱟᱝ ᱦᱩᱭᱩᱜ ᱛᱚᱱᱟ ᱢᱤᱜ ᱵᱟᱨ ᱵᱚᱪᱷᱚᱨ ᱵᱚᱱ ᱡᱚᱢᱟ ᱚᱱᱟᱜᱤ ᱛᱟᱦᱞᱮ ᱟᱯᱮ ᱥᱮᱜ ᱫᱚ ᱱᱟᱦᱟᱜ ᱵᱚᱪᱷᱚᱨ ᱫᱤᱱ ᱨᱮ ᱛᱤᱱᱟᱹᱜ ᱫᱚᱢ ᱯᱮ ᱪᱟᱣᱞᱮ ᱠᱚᱫᱚ ᱯᱮ ᱨᱚᱦᱚᱭᱫᱟ ᱮ ᱦᱩᱲᱩ ᱠᱩᱯᱮ ᱨᱚᱦᱚᱭᱫᱟ ᱛᱤᱱᱟᱹᱜ ᱫᱷᱟᱣ?
ᱟᱞᱮ ᱫᱚ ᱢᱮᱱ ᱜᱟᱱᱚᱜ-ᱟ ᱵᱟᱨ ᱫᱷᱟᱣ ᱠᱚ ᱪᱟᱥᱟ ᱮᱱᱠᱷᱟᱱ ᱫᱚ ᱢᱤᱫ ᱫᱷᱟᱣ ᱫᱚ ᱡᱮᱢᱚᱱ ᱵᱚᱨᱥ ᱥᱟᱠᱟᱢ ᱱᱤᱭᱟᱢ. ᱟᱥᱟᱨ ᱵᱚᱸᱜᱟ,
ᱱᱮ ᱱᱤᱭᱟᱹ ᱵᱟᱨ ᱜᱮ ᱟᱨᱠᱤ ᱡᱟᱹᱥᱛᱤ ᱦᱩᱭᱩᱜ ᱢᱟᱱᱮ ᱪᱟᱥ ᱜᱮᱭᱟ ᱠᱚ ᱜᱚᱴᱟ ᱜᱮ ᱟᱨ ᱚᱱᱮ ᱟᱨ ᱢᱤᱫ ᱫᱷᱟᱣ ᱡᱮᱢᱚᱱ ᱪᱟᱥ ᱦᱩᱭᱩᱜ ᱜᱮᱭᱟ ᱩᱱ ᱫᱚ ᱫᱷᱚᱨᱚᱱ ᱫᱤᱱ ᱟᱨᱠᱤ, ᱩᱱᱫᱚ ᱩᱱᱟᱹᱜ ᱴᱟ ᱫᱚ ᱵᱟᱝ ᱪᱟᱥᱚᱜ ᱜᱮᱭᱟ ᱫᱟᱜ ᱨᱮᱱᱟᱜ ᱚᱵᱷᱟᱵ ᱛᱮ ᱟᱫᱚ ᱡᱟᱦᱟ ᱥᱩᱨ ᱠᱷᱮᱛ ᱥᱩᱨ ᱥᱩᱯᱩᱨ ᱠᱚᱨᱮ ᱚᱱᱟ ᱥᱮᱞᱚ ᱠᱚ ᱢᱮᱱᱟᱜ ᱠᱟᱫᱟ ᱚᱱᱟ ᱠᱚᱫᱚ ᱦᱟᱸᱜ ᱠᱚ ᱪᱟᱥ ᱜᱮᱭᱟ ᱟᱨ ᱫᱟᱜ ᱵᱟᱝ ᱠᱷᱟᱱ ᱫᱚ ᱪᱤᱠᱟᱹᱛᱮᱵᱤᱱ ᱪᱟᱥᱟ ᱪᱟᱥ ᱢᱚᱱᱮ ᱠᱟᱛᱮ ᱪᱟᱥ ᱫᱚ ᱵᱟᱝ ᱜᱟᱱᱚᱜᱼᱟ ᱥᱮ᱾
ᱦᱳᱭ ᱦᱳᱭ ᱱᱚᱛᱮ ᱦᱚᱸ ᱚᱱᱠᱟ ᱜᱤ ᱟᱫᱚ ᱱᱚᱛᱮ ᱫᱚᱢ ᱢᱮᱱ ᱠᱤᱭᱟ ᱡᱮ ᱟᱨ ᱥᱤᱡᱮᱱ ᱨᱮ ᱥᱮ ᱵᱚᱪᱷᱚᱨ ᱨᱮᱱᱟᱜᱷ ᱢᱤᱫ ᱫᱚᱢ ᱜᱤ ᱪᱟᱥ ᱠᱚᱫᱚ ᱠᱟᱹᱢᱤ ᱠᱚᱫᱚ ᱦᱩᱭᱩᱜ ᱠᱟᱱᱟ᱾ ᱟᱢ ᱚᱱᱟ ᱦᱚᱸ ᱢᱮᱱ ᱜᱮᱭᱟᱢ ᱡᱚᱠᱷᱚᱱ ᱫᱟᱜ ᱥᱤᱡᱮᱱ ᱱᱚᱜᱚᱭ ᱟᱨ ᱱᱤᱛ ᱢᱟ ᱱᱟᱦᱟᱜ ᱫᱟᱜ ᱵᱟᱭ ᱫᱟᱜ ᱮᱜ ᱠᱟᱱ ᱦᱳᱭᱥᱮ ᱟᱫᱚᱻ ᱡᱟᱸᱦᱟᱢ ᱢᱮᱱᱠᱮᱫ ᱥᱮᱞᱚ ᱠᱚ ᱥᱮ ᱱᱚᱛᱮ ᱫᱚ ᱦᱟᱜ ᱚᱱᱠᱟ ᱠᱮᱱᱮᱞ ᱠᱚ ᱱᱟᱞᱟ ᱠᱚᱸᱦᱚ ᱵᱟᱹᱱᱩᱜᱼᱟ᱾ ᱡᱮ ᱱᱟᱦᱟᱜ ᱚᱱᱟ ᱥᱤᱛᱩᱝ ᱫᱤᱱ, ᱢᱟᱱᱮ ᱪᱟᱥ ᱠᱟᱹᱢᱤ ᱠᱚᱦᱚᱸ ᱢᱟᱱᱮ ᱚᱱᱟ ᱦᱩᱭ ᱠᱚᱜᱼᱟ ᱵᱚᱞᱮ᱾
ᱦᱳᱭ ᱢᱟᱱᱮ ᱤᱭᱟᱹ ᱡᱮᱢᱚᱱ ᱠᱮᱱᱮᱞ ᱠᱚᱻ ᱟᱨ ᱥᱮᱞᱚ ᱠᱚ ᱵᱟᱝ ᱛᱟᱸᱦᱮ ᱞᱮ ᱠᱷᱟᱱ ᱫᱚ ᱟᱹᱰᱤ ᱜᱮ ᱟᱱᱟᱴ ᱜᱮᱭᱟ ᱵᱟᱝ ᱥᱮ, ᱥᱮᱨᱢᱟ ᱡᱟᱹᱲᱤ ᱵᱷᱚᱨᱥᱟ ᱫᱚ ᱫᱚᱢᱮ ᱜᱮ ᱠᱚᱥᱴᱚ ᱜᱮᱭᱟ᱾ ᱫᱟᱜ ᱠᱮᱜ ᱠᱷᱟᱱ ᱱᱟᱯᱟᱭ ᱜᱮ, ᱟᱨ ᱵᱟᱝᱠᱷᱟᱱ ᱫᱚ ᱚᱱᱮ ᱚᱱᱠᱟ᱾ ᱠᱚᱥᱴᱚ ᱜᱮᱭᱟ ᱟᱨᱠᱤ ᱟᱵᱚ ᱦᱚᱲᱟᱜ ᱫᱚ᱾
ᱢᱤᱜ ᱵᱟᱨ ᱦᱚᱲ ᱢᱮᱱᱟᱜ ᱠᱚᱣᱟ ᱡᱟᱦᱟᱸᱭ ᱮᱱ
ᱦᱮᱞᱳ ᱢᱮᱱᱵᱤᱱ ᱢᱚᱸᱡᱽ ᱠᱷᱚᱡ ᱨᱚᱲ ᱵᱟᱝ ᱟᱸᱡᱚᱢᱚᱜ ᱠᱟᱱ ᱛᱟᱵᱤᱱᱟ ᱟᱨᱠᱤ᱾
ᱟᱫᱚ ᱩᱝᱠᱩᱣᱟᱜ ᱦᱚᱸ ᱠᱷᱮᱛ ᱚᱝᱠᱟ ᱜᱮ ᱡᱟᱦᱟᱸ ᱢᱮᱱᱟᱜᱼᱟ, ᱢᱤᱜ ᱥᱮᱜ ᱨᱮ ᱥᱮ ᱢᱤᱜ ᱡᱟᱭᱜᱟ ᱠᱚᱨᱮ ᱜᱮ ᱱᱟᱦᱟᱜ᱾ ᱥᱮ ᱚᱱᱟ ᱠᱚᱨᱮ ᱜᱮ, ᱟᱫᱚ ᱩᱝᱠᱩ ᱠᱚ ᱚᱱᱟ ᱠᱚᱫᱚ ᱠᱚ ᱤᱭᱟᱹᱣ ᱠᱟᱜᱼᱟ ᱞᱟᱜᱟᱣ ᱠᱟᱜᱼᱟ ᱱᱟᱦᱟᱜ, ᱟᱨ ᱡᱚᱛᱚ ᱦᱚᱲ ᱞᱟᱜᱟᱣ ᱢᱟ ᱱᱟᱦᱟᱜ ᱢᱩᱥᱠᱤᱞ ᱜᱮ ᱱᱟᱦᱟᱜ, ᱚᱱᱛᱮ ᱢᱟ ᱟᱹᱰᱤ ᱠᱷᱮᱛ ᱠᱚᱦᱚᱸ ᱚᱝᱠᱟ
ᱦᱳᱭ ᱦᱮᱸ ᱟᱪᱪᱷᱟ ᱟ ᱢᱮᱱᱮᱜ ᱟᱹᱞᱤᱧ, ᱢᱮᱱᱮᱜ ᱟᱹᱞᱤᱧ ᱡᱮ ᱟᱹᱵᱤᱱᱟᱜ ᱴᱟᱣᱟᱨ ᱠᱟᱹᱴᱤᱡ ᱯᱨᱚᱵᱞᱮᱢ ᱫᱟᱭ ᱵᱟᱝ ᱟᱸᱡᱚᱢᱚᱜ ᱠᱟᱱ ᱛᱟᱵᱤᱱᱟ ᱢᱚᱸᱡᱽ ᱧᱚᱜ᱾ ᱦᱮᱞᱳ ᱢᱮᱱ ᱟᱹᱞᱤᱧ ᱟᱸᱡᱚᱢ ᱢᱮᱜᱼᱟ ᱵᱤᱱ ᱟᱹᱞᱤᱧᱟᱜ ᱠᱟᱛᱷᱟ?
ᱦᱳᱭ ᱦᱳᱭ ᱟᱸᱡᱚᱢ᱾
ᱦᱮᱸ ᱱᱤᱛᱚᱜ ᱫᱚ ᱟᱸᱡᱚᱢᱚᱜ ᱠᱟᱱᱟ᱾
ᱟᱨᱠᱤ ᱰᱤᱥᱴᱟᱵ ᱜᱚᱫᱚᱜ ᱠᱟᱱ ᱛᱟᱵᱤᱱ ᱜᱮᱭᱟ ᱚᱨᱫᱷᱮᱠ ᱥᱩᱢᱟᱹᱭ ᱟᱨᱠᱤ, ᱵᱟᱝ ᱟᱸᱡᱚᱢᱚᱜ ᱠᱟᱱ ᱛᱟᱵᱤᱱᱟ᱾ ᱱᱟᱯᱟᱭ ᱧᱚᱜ ᱨᱚᱲ ᱟᱨ
ᱢᱟᱱᱮ ᱚᱠᱟ ᱜᱷᱟᱹᱲᱤᱡ ᱞᱟᱹᱭᱮᱜ ᱠᱟᱱᱟ? ᱛᱟᱦᱚᱞᱮ ᱛᱚᱵᱮ ᱟᱯᱮ
ᱫᱚᱢᱮ ᱜᱮ ᱴᱟᱣᱟᱨᱮ ᱯᱨᱚᱵᱞᱮᱢ ᱮᱫ᱾ ᱛᱟᱵᱤᱱᱟᱭ᱾
ᱟᱹᱞᱤᱧᱟᱜ ᱱᱮᱴ
ᱟᱨᱠᱤ ᱵᱟᱝ ᱟᱸᱡᱚᱢᱚᱜ ᱠᱟᱱ ᱛᱟᱵᱤᱱᱟ ᱨᱚᱲ ᱠᱚ ᱢᱚᱸᱡᱽ ᱧᱚᱜ᱾ ᱦᱮᱞᱳ ᱦᱮᱞᱳ
ᱦᱮᱞᱳ
ᱦᱮᱸ ᱟᱸᱡᱚᱢᱮᱜᱼᱟ ᱞᱤᱧ, ᱞᱟᱹᱭ ᱵᱤᱱ᱾
ᱦᱮᱞᱳ ᱦᱮᱞᱳ